ᱦᱮᱞᱳ᱾
ᱦᱮᱞᱳ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ᱾
ᱟᱨ ᱪᱮᱫ ᱵᱮᱱ ᱪᱤᱠᱟᱹᱭᱮᱫᱟ? ᱦᱳᱭ ᱦᱳᱭ ᱟᱸᱡᱚᱢᱚᱜ ᱠᱟᱱᱟ᱾
ᱟᱪᱪᱷᱟ ᱟᱪᱪᱷᱟ ᱟᱪᱪᱷᱟ ᱾ ᱦᱮᱸᱛᱚ ᱱᱚᱸᱜᱼᱚᱭ ᱚᱲᱟᱜ ᱠᱚᱨᱮ ᱜᱮ ᱚᱲᱟᱜ ᱠᱚᱨᱮ ᱜᱮ ᱦᱮᱱᱟ ᱞᱤᱧᱟ ᱟᱨᱠᱤ᱾
ᱡᱚᱢ ᱵᱟᱲᱟ ᱠᱚᱫᱚ ᱦᱳᱭᱱᱟᱥᱮ?
ᱦᱮᱸ ᱡᱚᱢ ᱵᱟᱲᱟ ᱠᱚᱫᱚ ᱦᱳᱭ ᱠᱟᱱᱟ ᱮᱱᱟᱝ᱾
ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟ᱾ ᱟᱯᱮ ᱥᱮᱫ ᱫᱚ ᱟᱵᱚᱦᱟᱣᱟ ᱪᱮᱫᱠᱟ?
ᱟᱵᱚᱦᱟᱣᱟ ᱛᱮᱦᱮᱧᱟᱜ ᱟᱵᱚᱦᱟᱣᱟ ᱫᱚ ᱪᱤᱠᱟᱞᱤᱧ ᱢᱮᱛᱟᱵᱤᱱᱟ ᱛᱮᱦᱮᱧ ᱫᱚ ᱢᱟᱱᱮ ᱪᱮᱫ ᱞᱤᱧ ᱞᱟᱹᱭᱟ ᱧᱤᱫᱟᱹ ᱠᱷᱚᱱᱟᱜ ᱢᱟᱱᱮ ᱫᱟᱜ ᱮᱫᱟᱭ ᱥᱮ ᱢᱟᱱᱮ ᱪᱟᱞᱟᱣᱮᱱ ᱧᱤᱫᱟᱹ ᱠᱷᱚᱱᱟᱜ ᱡᱟ ᱫᱟᱜᱮ ᱛᱟᱦᱮᱸ ᱮ, ᱛᱮᱦᱮᱸᱧ ᱥᱮᱛᱟᱜ ᱢᱟᱱᱮ ᱯᱩᱨᱟᱹ ᱥᱟᱨᱟᱫᱤᱱᱮ ᱫᱟᱜ ᱟᱠᱟᱫᱟ ᱴᱷᱤᱠ ᱜᱮᱭᱟ᱾ ᱢᱟᱱᱮ ᱥᱟᱨᱟᱫᱤᱱ ᱱᱚᱸᱜᱼᱚᱭ ᱛᱟᱨᱟᱥᱤᱧ ᱥᱮᱫ ᱪᱟᱨᱴᱟ ᱫᱤᱜᱮ᱾ ᱢᱟᱱᱮ ᱫᱟᱜ ᱮ ᱠᱚᱢ ᱟᱠᱟᱫᱟ ᱵᱟᱠᱷᱟᱱ ᱫᱚ ᱮᱱᱟᱝ, ᱥᱟᱨᱟᱫᱤᱱ ᱥᱟᱨᱟ ᱛᱤᱠᱤᱱ ᱫᱟᱜ-ᱟ ᱢᱟᱱᱮ, ᱫᱟᱜᱟᱠᱟ ᱜᱮ ᱢᱮᱱᱟᱭᱟ ᱛᱮᱦᱮᱸᱧ ᱡᱟᱹᱯᱩᱫ ᱞᱮᱠᱟ ᱟᱨᱠᱤ ᱟᱨ ᱮᱠᱷᱚᱱᱳ ᱱᱚᱸᱜᱼᱚᱭ ᱠᱟᱹᱴᱤᱡ ᱪᱩᱱᱮ ᱯᱷᱟᱸᱠᱟ ᱟᱠᱟᱫᱟ᱾ ᱦᱳᱭᱛᱳ ᱟᱨᱚ ᱫᱟᱜ ᱫᱟᱲᱮᱟᱭ ᱨᱤᱢᱤᱞ ᱠᱚ ᱢᱮᱱᱟᱜ ᱜᱮᱭᱟ ᱟᱨᱠᱤ᱾ ᱟᱯᱮ ᱥᱮᱫ ᱜᱮ ᱪᱮᱫ ᱞᱮᱠᱟ?
ᱟᱞᱮ ᱥᱮᱫ ᱦᱚᱸ ᱚᱱᱠᱟ ᱥᱮᱛᱟᱜ ᱠᱷᱚᱱ ᱵᱷᱟᱜᱮ ᱤᱞᱟᱹᱜ ᱛᱟᱦᱮᱸᱼᱟ ᱛᱟᱞᱟᱨᱮ ᱫᱟᱜ ᱵᱟᱲᱟ ᱠᱮᱫᱟᱭ᱾ ᱛᱤᱠᱤᱱ ᱵᱮᱲᱟ ᱫᱟᱜ ᱵᱟᱲᱟ ᱠᱮᱫᱟ ᱟᱫᱚ ᱛᱚ ᱫᱚ ᱯᱷᱟᱸᱠ ᱠᱮᱫᱟᱭ ᱢᱚᱴᱟ ᱢᱩᱴᱤ ᱨᱤᱢᱤᱞ ᱠᱟᱜ ᱜᱮᱭᱟ᱾ ᱮᱠᱷᱚᱱ ᱦᱚᱸ ᱟᱫᱚ ᱞᱟᱹᱭ ᱵᱟᱝ ᱜᱟᱱᱚᱜ ᱠᱟᱱᱟ ᱫᱟᱜ ᱮ ᱡᱚᱨᱚᱭᱟ ᱥᱮ ᱵᱟᱝ ᱫᱚ᱾
ᱦᱮᱸᱛᱚ ᱦᱟᱸᱜ᱾ ᱛᱟᱦᱞᱮ ᱦᱩᱲᱩ ᱠᱚᱫᱚ ᱨᱚᱦᱚᱭ ᱠᱮᱫᱟᱯᱮ ᱥᱮ ᱟᱣᱨᱤᱭᱟ?
ᱦᱳᱲᱳ ᱠᱚᱫᱚ ᱫᱟᱜ ᱫᱚ ᱢᱚᱴᱟ-ᱢᱩᱴᱤ ᱫᱟᱜ ᱞᱮᱫᱟᱭ ᱟᱫᱚᱥ ᱠᱷᱮᱛ ᱠᱚᱨᱮ ᱫᱚ ᱫᱟᱜ ᱫᱚ ᱵᱷᱟᱜᱮ ᱫᱟᱜ ᱞᱮᱱ ᱛᱟᱭᱟ ᱟᱫᱚ᱾ ᱚ ᱦᱚ ᱵᱟᱨᱭᱟ ᱯᱮᱭᱟ ᱠᱷᱮᱛ ᱞᱮ ᱨᱚᱦᱚᱭ ᱵᱟᱲᱟ ᱠᱮᱫᱟ᱾ ᱟᱫᱚ ᱠᱷᱮᱛ ᱠᱤᱪᱷᱩ ᱠᱷᱮᱛ ᱫᱚ ᱵᱟᱠᱤ ᱜᱮ ᱢᱮᱱᱟᱜᱼᱟ,
ᱟᱪᱪᱷᱟ ᱢᱟᱱᱮ, ᱢᱟᱱᱮ ᱫᱟᱜ ᱢᱟᱱᱮ ᱵᱟᱝ ᱫᱟᱜ ᱞᱮᱠᱷᱟᱱ ᱢᱟᱱᱮ ᱨᱚᱦᱚᱭ ᱠᱚ ᱵᱟᱝ ᱜᱟᱱ ᱦᱟᱛᱟᱲᱚᱜᱼᱟ ᱥᱮ ᱪᱮᱫ?
ᱦᱳᱭ ᱦᱳᱭ ᱟᱯᱮ ᱫᱚ ᱪᱮᱫ ᱨᱚᱦᱚᱭ ᱵᱟᱲᱟ ᱠᱮᱫᱟ ᱯᱮ ᱥᱮ ᱵᱟᱝ?
ᱦᱮᱸ ᱟᱞᱮ ᱨᱚᱦᱚᱭ ᱫᱚ ᱨᱚᱦᱚᱭ ᱨᱚᱦᱚᱭ ᱟᱨᱟᱢᱵᱚ ᱠᱟᱱᱟ ᱟᱨᱠᱤ᱾
ᱦᱩᱸ,
ᱟᱨᱟᱢᱵᱚ ᱠᱟᱫᱟᱞᱮ ᱢᱟᱱᱮ ᱟᱞᱮ ᱫᱚ ᱢᱟᱱᱮ ᱳᱢ ᱢᱟᱱᱮ ᱵᱟᱸᱫᱷ ᱠᱚ ᱢᱮᱱᱟᱜ ᱟᱛᱚ ᱥᱮ, ᱚᱱᱟ ᱵᱟᱸᱫᱷ ᱠᱚᱨᱮᱱᱟᱜ ᱫᱟᱜ ᱠᱚ ᱳᱰᱳᱝᱚᱜ ᱠᱟᱱᱟ ᱚᱱᱟ᱾ ᱚᱱᱟ ᱫᱟᱜ ᱛᱮᱜᱮ ᱟᱨᱠᱤ ᱜᱚᱴᱟ ᱢᱟᱱᱮ ᱡᱟᱦᱟᱸ ᱪᱮᱛᱟᱱ ᱠᱷᱚᱱᱟᱜ ᱡᱟᱦᱟᱸ ᱵᱟᱹᱭᱦᱟᱹᱲ ᱵᱟᱹᱭᱦᱟᱹᱲ ᱫᱷᱟᱹᱨᱤᱡ ᱵᱟᱹᱫᱽ ᱠᱚ ᱢᱮᱱᱟᱜᱼᱟᱥᱮ, ᱢᱟᱱᱮ ᱡᱷᱚᱛᱚ ᱥᱮᱫ ᱜᱮ ᱢᱟᱱᱮ ᱳᱰᱳᱠ ᱞᱮᱱᱠᱷᱟᱱ ᱡᱷᱚᱛᱚ ᱥᱮᱫ ᱜᱮ ᱫᱟᱜ ᱢᱟᱱᱮ ᱫᱟᱜ ᱫᱚ ᱪᱟᱞᱟᱜᱼᱟ ᱴᱷᱤᱠ ᱜᱮᱭᱟ᱾
ᱟᱫᱚ ᱢᱟᱱᱮ ᱡᱷᱚ ᱢᱤᱫ ᱦᱚᱲ, ᱮᱦᱚᱵᱽ ᱞᱮᱠᱷᱟᱱ ᱢᱟᱱᱮ ᱡᱷᱚᱛᱚ ᱦᱚᱲᱟᱜ ᱜᱮ ᱜᱟᱱᱚᱜᱼᱟ ᱨᱚᱦᱚᱭ ᱫᱚ ᱟᱫᱚ ᱚᱠᱚᱭᱟᱜ ᱛᱚᱞᱟ ᱠᱚ ᱦᱳᱭ ᱠᱟᱱ ᱛᱟᱠᱚᱣᱟ ᱵᱟᱝ ᱦᱳᱭ ᱠᱟᱱ ᱛᱟᱠᱚᱣᱟ ᱚᱱᱟ ᱨᱮᱜᱮ ᱵᱟᱠᱷᱟᱱ ᱫᱚ ᱫᱟᱜ ᱞᱮᱠᱟ ᱛᱮᱫᱚ ᱱᱟᱯᱟᱭ ᱜᱮᱭᱟ ᱟᱨᱠᱤ ᱨᱚᱦᱚᱭ ᱫᱚ᱾ ᱟᱨ ᱛᱚᱞᱟ ᱨᱮ ᱜᱮ ᱾ ᱩᱱᱤᱭᱟᱜ ᱟᱨᱪᱤ ᱡᱟᱦᱟᱸᱭᱟᱜ ᱦᱳᱭ ᱠᱟᱱ ᱛᱟᱭᱟ ᱛᱚᱞᱟ ᱩᱱᱤ ᱫᱚ ᱨᱚᱦᱚᱭ ᱛᱟᱭ ᱴᱷᱤᱠ ᱜᱮ ᱾ ᱟᱨ ᱡᱟᱦᱟᱸᱭ ᱟᱜ ᱟᱣᱨᱤ ᱟᱜ ᱛᱟᱭᱟ ᱩᱱᱤ ᱫᱚ ᱢᱟᱱᱮ ᱵᱟ ᱦᱩᱭ ᱞᱮᱱᱠᱷᱟᱱ ᱪᱮᱛᱮ ᱨᱚᱦᱚᱭᱟᱭ? ᱚᱱᱠᱟ ᱾
ᱟᱪᱪᱷᱟ ᱚᱱᱠᱟᱱ ᱵᱮᱯᱟᱨ ᱛᱟᱦᱞᱮ ᱟᱯᱮ ᱥᱮᱫ ᱫᱚ ᱦᱟᱠᱳ ᱠᱟᱱᱟ ᱠᱚ ᱥᱮ ᱵᱟᱝ ᱱᱤᱭᱟᱹ ᱵᱚᱪᱷᱚᱨ ᱫᱚ?
ᱦᱮᱸ ᱦᱟᱹᱠᱳ ᱫᱚ ᱦᱟᱹᱠᱳ ᱠᱟᱱ ᱜᱮᱭᱟ ᱠᱚ ᱢᱟᱱᱮ ᱾ ᱫᱟᱜ ᱞᱮᱠᱷᱟᱱ ᱜᱮᱫᱚ ᱯᱩᱠᱷᱨᱤ ᱠᱚ ᱯᱮᱨᱮᱡᱚᱜ ᱜᱮᱭᱟ ᱪᱮ ᱟᱫᱚ ᱯᱩᱠᱷᱨᱤ ᱠᱚᱨᱮᱱ ᱜᱮ ᱢᱟᱱᱮ ᱳᱰᱚᱠᱚᱜ ᱜᱮᱭᱟ ᱾ ᱟᱨᱠᱤ ᱵᱮᱥᱤᱨ ᱵᱷᱟᱜᱽ ᱫᱚ ᱦᱟᱹᱠᱩ ᱦᱟᱹᱠᱩ ᱠᱟᱱ ᱜᱮᱭᱟ ᱠᱚ ᱟᱫᱚ ᱵᱮᱥᱤᱨ ᱵᱷᱟᱜᱽ ᱜᱮ ᱯᱩᱠᱷᱨᱤ ᱜᱮᱠᱚ ᱩᱰᱩᱠᱚᱜ ᱜᱮᱭᱟ ᱾ ᱦᱮᱸ
ᱛᱟᱦᱞᱮ ᱦᱟᱹᱠᱩ ᱠᱚ ᱯᱮ ᱥᱟᱵ ᱵᱟᱲᱟ ᱠᱮᱫ ᱠᱚᱣᱟᱥᱮ ᱵᱟᱝ ᱱᱮᱥ ᱫᱚ?
ᱦᱮᱸ ᱦᱟᱹᱠᱩ ᱫᱚ ᱥᱟᱵ ᱵᱟᱲᱟ ᱦᱳᱭᱳᱜ ᱠᱟᱱ ᱜᱮᱭᱟ ᱟᱨ ᱾ ᱠᱤ ᱱᱚᱜᱼᱚᱭ ᱛᱚ ᱠᱤᱪᱷᱩ ᱫᱤᱱ ᱢᱤᱜ ᱥᱚᱯᱛᱟᱦᱚᱸ ᱜᱟᱱ ᱦᱳᱭ ᱠᱟᱱᱟ ᱟᱨᱠᱤ ᱾ ᱢᱟᱱᱮ ᱦᱟᱠᱳ ᱥᱟᱵ ᱾
ᱟᱪᱪᱷᱟ ᱟᱢ ᱵᱮᱜᱚᱨ ᱾
ᱦᱮᱸ ᱟᱯᱮ ᱥᱮᱜ ᱜᱮ ᱪᱮᱜ ᱞᱮᱠᱟ ᱦᱟᱹᱠᱳ ᱠᱚᱯᱮ ᱥᱟᱵ ᱵᱮᱜ ᱠᱚᱣᱟ ᱥᱮ ᱵᱟᱝ ᱜᱮ?
ᱦᱟᱹᱠᱳ ᱵᱚᱞᱛᱮ ᱫᱚ ᱱᱤᱭᱟᱹ ᱵᱟᱨ ᱫᱚ ᱠᱳᱱᱳ ᱚᱱᱠᱟ ᱫᱚ ᱵᱟᱠᱚ ᱦᱟᱹᱠᱳᱜ ᱠᱟᱱᱟ ᱛᱚ ᱾ ᱫᱟᱜ ᱫᱚ ᱵᱮᱥᱤ ᱫᱤᱱ ᱫᱚ ᱵᱟᱝ ᱦᱩᱭᱩᱜ ᱠᱟᱱᱟ ᱟᱫᱚ ᱦᱟᱹᱠᱩ ᱫᱚ ᱚᱱᱠᱟ ᱫᱚ ᱵᱟᱞᱮ ᱥᱟᱵ ᱠᱟᱜ ᱠᱚᱣᱟ ᱾
ᱟᱪᱪᱷᱟ ᱟᱪᱪᱷᱟ ᱟᱯᱮ ᱥᱮᱫ ᱫᱚ? ᱱᱟᱹᱭ ᱠᱚ ᱜᱟᱰᱟ ᱠᱚ ᱵᱤᱨ ᱠᱚ ᱵᱩᱨᱩ ᱠᱚ ᱪᱮᱜ ᱠᱚ ᱢᱮᱱᱟᱜ ᱟ ᱛᱟᱦᱚᱞᱮ?
ᱟᱞᱮ ᱥᱮᱫ ᱫᱚ ᱢᱮᱱᱟᱜᱼᱟ ᱵᱤᱨ ᱠᱚ ᱜᱟᱰᱟ ᱠᱚ ᱢᱮᱱᱟᱜᱼᱟ ᱾
ᱟᱪᱪᱷᱟ ᱟᱪᱪᱷᱟ ᱟᱪᱪᱷᱟ ᱾ ᱪᱮᱜ ᱢᱟᱱᱮ ᱜᱟᱰᱟ ᱠᱚᱫᱚ ᱪᱮᱜ ᱢᱟᱨᱟᱝ ᱜᱮᱭᱟ ᱥᱮ ᱢᱟᱱᱮ ᱵᱮᱥᱤ ᱫᱚ ᱵᱟᱝ ᱢᱟᱨᱟ ᱾
ᱜᱟᱰᱟ ᱵᱚᱞᱛᱮ ᱪᱮᱜ ᱜᱟᱰᱟ ᱵᱚᱞᱛᱮ ᱢᱟᱱᱮ ᱵᱮᱥᱤ ᱢᱟᱨᱟᱝ ᱫᱚ ᱵᱟᱝ ᱢᱟᱨᱟᱝ ᱟ ᱩᱱᱟᱹᱜ ᱾ ᱠᱟᱹᱴᱤᱡ ᱠᱟᱹᱴᱤᱡ ᱧᱚᱜ ᱜᱮᱭᱟ ᱜᱟᱰᱟ ᱫᱚ ᱢᱟᱱᱮ ᱵᱮᱥᱤ ᱫᱚ ᱵᱟᱝ ᱢᱟᱨᱟᱝᱼᱟ ᱾
ᱟᱪᱪᱷᱟ ᱟᱪᱪᱷᱟ ᱟᱪᱪᱷᱟ ᱟᱪᱪᱷᱟ ᱾
ᱯᱮ ᱥᱮᱱᱟᱜ ᱜᱟᱰᱟ ᱢᱮᱱᱟᱜ ᱟ ᱟᱨ ᱜᱟᱰᱟ ᱠᱚᱨᱮ ᱦᱟᱹᱠᱩ ᱠᱚᱞᱮ ᱥᱟᱵ ᱵᱟᱲᱟ ᱠᱚᱜᱮᱭᱟ ᱦᱟᱹᱠᱳᱜ ᱜᱮᱭᱟ ᱠᱚ ᱾
ᱟᱪᱪᱷᱟ ᱟᱪᱪᱷᱟ ᱟᱪᱪᱷᱟ ᱟᱪᱪᱷᱟ ᱛᱟᱞᱦᱮ ᱛᱚ ᱟᱯᱮ ᱢᱟ
ᱦᱮᱸᱛᱚ ᱟᱯᱮ ᱥᱮᱜ ᱢᱟ ᱛᱷᱟᱞᱮ ᱛᱚ ᱡᱟᱹᱯᱩᱫ ᱫᱤᱱ ᱢᱟᱛᱚ ᱛᱟᱦᱚᱞᱮ ᱜᱟᱰᱟ ᱠᱚᱨᱮᱱ ᱦᱟᱹᱠᱩ ᱜᱮᱛᱚ ᱟᱯᱮ ᱢᱟ ᱥᱮ ᱢᱟᱱᱮ ᱢᱟᱱᱮ ᱦᱟᱹᱠᱳ ᱱᱟᱜ ᱫᱚ ᱥᱚᱢᱚᱥᱥᱟ ᱵᱟᱹᱱᱩᱜᱼᱟ ᱟᱨᱠᱤ ᱜᱟᱰᱟ ᱯᱮ ᱪᱟᱞᱟᱣ ᱞᱮᱱᱠᱷᱟᱱ ᱜᱮᱛᱚᱯᱮ ᱥᱟᱵ ᱫᱟᱲᱮ ᱠᱚᱣᱟ ᱥᱮ ᱾
ᱦᱳᱭ ᱦᱟᱹᱠᱳ ᱠᱚ ᱠᱟᱴᱠᱚᱢ ᱠᱚ ᱾
ᱟᱪᱪᱷᱟ ᱪᱷᱟ ᱪᱷᱟ ᱠᱟᱴᱠᱚᱢ ᱠᱚ ᱵᱟᱝ ᱾
ᱦᱳᱭ ᱫᱚᱜ ᱟᱯᱮ ᱥᱮᱫ ᱫᱚ ᱪᱮᱫ ᱠᱚ ᱢᱮᱱᱟᱜᱼᱟ?
ᱦᱮᱸ ᱟᱞᱮ ᱥᱮᱫ ᱫᱚ ᱚᱝᱠᱟ ᱜᱟᱰᱟ ᱠᱚᱫᱚ ᱵᱟᱹᱱᱩᱜᱼᱟ ᱮᱠᱤ ᱢᱟᱱᱮ ᱾ ᱩᱝᱠᱟ ᱠᱮᱱᱮᱞ ᱢᱮᱱᱟᱜᱼᱟ ᱴᱷᱤᱠ ᱜᱮᱭᱟ ᱠᱮᱱᱮᱞ ᱫᱟᱜ ᱠᱚᱜᱮ ᱦᱤᱡᱩᱜ ᱜᱮᱭᱟ ᱾
ᱟᱨ ᱵᱤᱨ ᱵᱩᱨᱩ ᱠᱚ ᱵᱟᱱᱩᱜᱼᱟ ᱟᱯᱮ ᱥᱮᱜ?
ᱟᱞᱮᱥᱮᱫ ᱫᱚ ᱵᱩᱨᱩ ᱫᱚ ᱵᱟᱹᱱᱩᱜᱼᱟ ᱵᱤᱨ ᱢᱮᱱᱟᱜᱼᱟ ᱟᱨᱠᱤ ᱟᱞᱮᱥᱮᱫ ᱫᱚ ᱟᱹᱰᱤ ᱵᱮᱥᱤ ᱯᱚᱨᱤᱢᱟᱱ ᱛᱮ ᱵᱤᱨ ᱠᱚ ᱢᱮᱱᱟᱜᱼᱟ ᱥᱟᱨᱡᱚᱢ ᱵᱤᱨ ᱾
ᱟᱪᱪᱷᱟ ᱾
ᱦᱮᱸ ᱛᱚ ᱟᱯᱮ ᱥᱮᱫ ᱫᱚ ᱪᱮᱫ ᱵᱤᱨ ᱢᱮᱱᱟᱜᱼᱟ?
ᱟᱞᱮᱥᱮᱫ ᱦᱚᱸ ᱵᱤᱨ ᱵᱚᱞᱛᱮ ᱥᱟᱨᱡᱚᱢ ᱵᱤᱨ ᱠᱚᱜᱮ ᱢᱮᱱᱟᱜ-ᱟ ᱥᱟᱨᱡᱚᱢ ᱟᱛᱱᱟᱜ ᱛᱮᱨᱮᱞ ᱢᱟᱛᱠᱚᱢ ᱚᱱᱟᱠᱚ ᱡᱚᱛᱚ ᱜᱮ ᱢᱮᱱᱟᱜ-ᱟ᱾
ᱟᱪᱪᱷᱟᱼᱟᱪᱪᱷᱟᱼᱟᱪᱪᱷᱟ ᱛᱟᱦᱚᱞᱮ ᱛᱚ ᱯᱩᱴᱠᱟᱹ ᱠᱚᱛᱚ ᱚᱢᱚᱱᱚᱜ ᱠᱟᱱᱟ ᱠᱚ ᱥᱮ ᱟᱯ ᱥᱮᱫ ᱫᱚ ᱥᱮ ᱟᱣᱨᱤᱭᱟᱠᱚᱣᱟ?
ᱯᱩᱴᱠᱟᱹᱜᱚᱜ ᱮᱢᱚᱱ ᱫᱚᱠᱚ ᱮᱢᱚᱱᱚᱜ ᱠᱟᱱᱟ ᱡᱟᱹᱱᱤᱡ ᱠᱷᱟᱱ ᱴᱷᱤᱠ ᱵᱟᱹᱧ ᱞᱟᱹᱭ ᱫᱟᱲᱮᱭᱟᱜ ᱠᱟᱱᱟ᱾ ᱢᱤᱫᱴᱮᱱ ᱵᱟᱨᱭᱟ ᱠᱚ ᱮᱢᱚᱱᱚᱜ ᱠᱟᱱᱟ ᱚᱱᱠᱟ ᱫᱚ ᱟᱭᱨᱤ ᱠᱚ ᱮᱢᱚᱱᱚᱜ-ᱟ ᱦᱟᱛᱟᱣ ᱫᱟ ᱠᱚ᱾
ᱟᱪᱪᱷᱟᱼᱟᱪᱪᱷᱟ ᱯᱩᱴᱠᱟᱹ ᱠᱚᱢᱟᱛᱚ ᱢᱟᱱᱮ ᱫᱟᱜ ᱞᱮᱠᱷᱟᱱ ᱜᱮᱛᱚ ᱢᱟᱱᱮ ᱡᱟᱹᱥᱛᱤ ᱠᱚ ᱚᱢᱚᱱᱚᱜ-ᱟ ᱦᱮᱸᱥᱮᱼᱼ ᱛᱮᱦᱤᱧ ᱡᱮᱢᱚᱱ ᱫᱟᱜ ᱠᱮᱫᱟᱭ ᱜᱟᱯᱟ ᱠᱟᱹᱴᱤᱡ ᱡᱩᱫᱤ ᱥᱤᱛᱩᱝ ᱮ ᱧᱟᱢᱟ ᱛᱟᱦᱚᱞᱮ ᱯᱷᱩᱴᱠᱟᱹᱼᱼ ᱚᱢᱚᱱᱚᱜ-ᱟ ᱠᱚ ᱾
ᱦᱳᱭ ᱟᱯᱮ ᱥᱮᱫ ᱫᱚ ᱡᱟᱱᱟᱢᱚᱜ ᱠᱟᱱᱟ ᱠᱚ ᱥᱮ ᱵᱟᱝ ᱵᱟᱹᱫᱽ ᱠᱚᱦᱚᱸ ᱚᱱᱠᱟ ᱜᱮ
ᱦᱮᱸ ᱛᱚ ᱟᱞᱮᱥᱮᱫ ᱫᱚ ᱫᱚᱢᱮ ᱟᱨᱠᱤ ᱢᱟᱱᱮ ᱟᱹᱰᱤ ᱵᱤᱥᱤ ᱵᱤᱡᱽ ᱜᱮᱭᱟ ᱟᱨᱠᱤ ᱛᱮᱦᱮᱧ ᱡᱮᱢᱚᱱ ᱫᱟᱜ ᱠᱮᱫᱟᱭ ᱥᱮ ᱥᱟᱨᱟ ᱫᱤᱱ ᱦᱟᱸᱜ ᱟᱨ ᱜᱟᱯᱟ ᱠᱷᱟᱱ ᱜᱮ ᱢᱟᱱᱮ ᱪᱮᱫ ᱞᱤᱧ ᱞᱟᱹᱭᱟ ᱢᱟᱱᱮ ᱫᱚᱢᱮ ᱠᱚ ᱦᱟᱞᱟᱝ ᱟᱹᱜᱩ ᱠᱚᱣᱟ ᱟᱨᱠᱤ ᱪᱟᱞᱟᱣ ᱞᱮᱱᱠᱷᱟᱱ ᱜᱮ ᱡᱟᱦᱟᱸᱭ ᱵᱟᱰᱟᱭᱟᱠᱚ ᱥᱮ ᱦᱟᱞᱟᱝ ᱠᱚ ᱟᱫᱚ ᱩᱱᱠᱩ ᱫᱚ ᱢᱟᱱᱮ ᱢᱤᱫ ᱵᱟᱨ ᱪᱷᱚᱞᱟ ᱠᱟᱛᱮ ᱠᱚ ᱦᱟᱞᱟᱝ ᱟᱹᱜᱩ ᱠᱚᱣᱟ ᱟᱨᱠᱤ ᱠᱤ
ᱢᱟᱱᱮ ᱦᱮᱸ ᱢᱟᱱᱮ ᱥᱟᱨᱡᱚᱢ ᱵᱤᱨ ᱢᱮᱱᱟᱜ ᱟᱥᱮ ᱟᱹᱰᱤ ᱢᱟᱨᱟᱝ ᱛᱮ ᱟᱨᱠᱤ ᱟᱞᱮ ᱱᱚᱣᱟ ᱥᱟᱭᱤᱰ ᱫᱚ ᱢᱮᱱᱟᱜ-ᱟ᱾ ᱵᱤᱨ ᱫᱚᱼᱼ
ᱛᱟᱦᱞᱮ ᱟᱯᱮ ᱟᱯᱮ ᱥᱮᱱᱟᱜ ᱵᱤᱨ ᱨᱮᱫᱚ ᱪᱤᱞᱤ ᱠᱚ ᱢᱮᱱᱟᱜ ᱠᱚᱣᱟ ᱡᱤᱵᱽᱼᱡᱤᱭᱟᱹᱞᱤ ᱠᱚ ᱦᱟᱹᱛᱤ ᱠᱚ ᱠᱩᱞ ᱠᱚ ᱵᱟᱱᱟᱢ ᱠᱚ
ᱚᱸ ᱟᱞᱮᱥᱮᱫ ᱫᱚ ᱱᱚᱛᱮ ᱨᱮᱫᱚ ᱯᱷᱮᱢᱟᱥ ᱜᱮᱭᱟ ᱠᱚ ᱟᱞᱮᱥᱮᱫ ᱨᱮᱫᱚ ᱠᱩᱞ ᱠᱚ ᱫᱚ ᱵᱟᱝ ᱜᱮ ᱠᱩᱞ ᱠᱩᱞ ᱵᱟᱱᱟ ᱠᱚᱫᱚ ᱵᱟᱹᱱᱩᱜ ᱠᱚᱣᱟ ᱴᱷᱤᱠ ᱜᱮᱭᱟ ᱦᱟᱹᱛᱤ ᱢᱮᱱᱟᱜ ᱠᱚᱣᱟ ᱟᱞᱮᱥᱮᱫ ᱫᱚ ᱦᱟᱹᱛᱤ᱾
ᱟᱨ ᱥᱤᱞᱮᱹ ᱠᱚ ᱢᱮᱱᱟᱜ ᱠᱚᱣᱟ?
ᱦᱟᱹᱛᱤ ᱡᱤᱵᱽ ᱢᱟᱱᱮᱼᱼ ᱩᱱᱠᱩ ᱢᱟᱱᱮ ᱵᱚᱛᱚᱨᱟᱱ ᱵᱚᱞᱛᱮ ᱫᱚ ᱩᱱᱠᱩᱜ ᱜᱮ ᱢᱮᱱᱟᱜ ᱠᱚᱣᱟ ᱦᱟᱹᱛᱤ ᱠᱚ ᱦᱟᱛ ᱛᱤᱜᱮ ᱢᱮᱱᱟᱜ ᱠᱚᱣᱟ ᱟᱨ ᱚᱱᱠᱟᱱ ᱵᱚᱛᱚᱨᱟᱱ ᱠᱚᱫᱚ ᱵᱟᱹᱱᱩᱜ ᱠᱚᱣᱟ᱾ ᱟᱨ ᱩᱱᱠᱩ ᱠᱩᱞᱟᱹᱭ ᱠᱚᱼᱠᱚ ᱛᱟᱦᱮᱸᱱ ᱜᱮᱭᱟ ᱛᱚ ᱥᱮ ᱠᱩᱞᱟᱹᱭ ᱠᱚ ᱛᱟᱯᱚᱨ ᱟᱹᱰᱤ ᱠᱤᱪᱷᱩ ᱟᱨᱠᱤ ᱚᱱᱠᱟᱱ ᱚᱱᱠᱟᱱ ᱟᱨᱠᱤ ᱡᱟᱦᱟᱸᱭ ᱟᱵᱚᱼᱼ ᱢᱟᱱᱮ ᱵᱤᱨ ᱠᱚᱨᱮ ᱵᱚᱱ ᱥᱮᱸᱫᱽᱨᱟ ᱵᱟᱲᱟ ᱠᱚᱣᱟ ᱚᱱᱠᱟᱱ ᱟᱨᱠᱤ ᱢᱮᱱᱟᱜ ᱠᱚᱣᱟ᱾ ᱟᱭᱢᱟ ᱞᱮᱠᱟᱱ ᱠᱚᱜᱮ ᱢᱮᱱᱟᱜ ᱠᱚᱣᱟ ᱚᱱᱠᱟᱱ ᱟᱵᱚ ᱡᱟᱦᱟᱸᱭ ᱢᱟᱱᱮ ᱥᱮᱸᱫᱽᱨᱟ ᱠᱚᱜᱮᱭᱟᱵᱚ ᱚᱱᱠᱟᱱ ᱠᱚᱫᱚ᱾ ᱟᱫᱚ ᱩᱫᱷᱟᱨᱟᱱ ᱵᱚᱞᱛᱮ ᱩᱱᱠᱩ ᱦᱟᱛ ᱦᱟᱹᱛᱤ ᱜᱮ ᱢᱮᱱᱟᱜ ᱠᱚᱣᱟ ᱟᱨᱠᱤ ᱟᱞᱮ ᱱᱚᱣᱟ ᱥᱟᱭᱤᱰ ᱫᱚ ᱪᱮᱫ ᱞᱤᱧ ᱞᱟᱹᱭᱟᱼᱼ ᱢᱟᱱᱮ ᱟᱹᱰᱤ ᱵᱤᱥᱤ ᱠᱟᱭᱛᱮ ᱦᱟᱹᱛᱤ ᱢᱮᱱᱟᱜ ᱠᱚᱣᱟ ᱡᱮ ᱢᱟᱱᱮᱼᱼ ᱡᱟᱦᱟᱸ ᱛᱤᱥ ᱠᱚᱨᱮ ᱠᱚ ᱦᱤᱡᱩᱜ-ᱟ ᱚᱱᱠᱟ ᱫᱚ ᱵᱟᱝ ᱟᱞᱮ ᱥᱮᱫ ᱫᱚ ᱫᱤᱱᱟᱹᱢ ᱜᱮ ᱦᱟᱹᱛᱤ᱾ ᱢᱤᱫᱴᱮᱱᱮ ᱪᱟᱞᱟᱣᱮᱱ ᱠᱷᱟᱱ ᱫᱚ ᱟᱨᱚ ᱵᱟᱨᱭᱟ ᱯᱤᱭᱟ ᱠᱚ ᱦᱮᱡ ᱮᱱᱟ ᱩᱱᱠᱩ ᱠᱚ ᱪᱟᱞᱟᱣᱮᱱᱟ ᱟᱨᱚᱸ ᱠᱚ ᱦᱤᱡᱩᱜ-ᱟ᱾
ᱢᱟᱱᱮ ᱨᱮᱜᱩᱞᱟᱨ ᱜᱮ ᱠᱟᱱᱴᱤᱱᱤᱭᱩ ᱮᱠᱵᱟᱨᱮ ᱩᱱᱠᱩ ᱫᱚ
ᱟᱨ ᱢᱟᱱᱮ ᱠᱟᱹᱴᱤᱡ ᱩᱛᱯᱟᱛ ᱵᱟᱲᱟᱭ ᱜᱮᱭᱟ ᱠᱚ ᱟᱨᱠᱤ ᱢᱟᱱᱮ ᱚᱲᱟᱜ ᱥᱳᱨ ᱠᱚᱠᱚ ᱦᱤᱡᱩᱜ ᱜᱮᱭᱟ᱾ ᱚᱲᱟᱜ ᱥᱩᱨ ᱠᱚᱨᱮ ᱡᱟᱦᱟᱱᱟᱜ ᱢᱟᱱᱮ ᱩᱞ ᱵᱤᱞᱮ ᱠᱚ ᱢᱟᱱᱮ ᱡᱚ ᱞᱮᱱᱟ ᱥᱮ ᱚᱲᱟᱜ ᱥᱩᱨ ᱠᱚ ᱦᱤᱡᱩᱜᱼᱟ ᱚᱲᱟᱜ ᱛᱟᱨᱯᱚᱨ ᱩᱞ ᱠᱚ ᱠᱟᱱᱴᱷᱟᱲ ᱠᱚ ᱢᱟᱱᱮ ᱡᱚᱢ ᱜᱮᱭᱟ ᱠᱚ ᱟᱨ ᱚᱲᱟᱜ ᱥᱩᱨ ᱚᱲᱟᱜ ᱥᱩᱨ ᱥᱩᱨ ᱛᱮᱠᱚ ᱪᱟᱞᱟᱜᱼᱟ ᱟᱨ ᱚᱲᱟᱜ ᱠᱚᱨᱮ ᱚᱱᱠᱟᱱᱟᱜ ᱡᱩᱫᱤ ᱥᱚ ᱠᱚᱠᱚ ᱧᱟᱢ ᱜᱮᱭᱟ ᱛᱟᱦᱞᱮ ᱚᱲᱟᱜ ᱠᱚᱦᱚᱸ ᱠᱚ ᱦᱟᱹᱛᱲᱟᱹᱣ ᱵᱟᱲᱟᱭ ᱜᱮᱭᱟ ᱟᱨ ᱠᱤ ᱚᱲᱟᱜ ᱠᱚ ᱨᱩᱫ ᱨᱟᱹᱯᱩᱫ ᱜᱮᱭᱟ ᱟᱨ ᱚᱱᱠᱱᱟᱜ ᱢᱟᱱᱮ ᱡᱟᱦᱟᱸᱭ ᱠᱚ ᱠᱚ ᱢᱟᱱᱮ ᱟᱞᱮᱥᱮᱫ ᱫᱚ ᱫᱚᱢᱮ ᱠᱚ ᱞᱟᱜ ᱠᱚᱜᱮᱭᱟ ᱥᱮ ᱠᱟᱹᱴᱤᱡ ᱟᱹᱰᱤ ᱵᱮᱥᱤ ᱯᱚᱨᱤᱢᱟᱱ ᱛᱮ ᱴᱷᱤᱠ ᱜᱮᱭᱟ,
ᱟᱪᱪᱷᱟ᱾
ᱦᱮᱸ ᱛᱟᱯᱚᱨ ᱢᱟᱱᱮ ᱡᱟᱦᱟᱸᱢᱟ ᱞᱟᱹᱭ ᱵᱤᱱ
ᱱᱚᱜᱚᱭ ᱡᱮ ᱚᱱᱠᱟ ᱦᱟᱹᱛᱤ ᱠᱚᱠᱚ ᱦᱤᱡᱩᱜ ᱠᱟᱱᱟ ᱟᱯᱮᱥᱮᱫ ᱵᱚᱞᱮ ᱦᱩ ᱠᱚ ᱡᱚᱠᱷᱚᱱ ᱯᱮ ᱪᱟᱥ ᱵᱟᱥᱟ ᱛᱟᱦᱚᱞᱮ ᱦᱩᱲᱩ ᱠᱚ ᱢᱟᱱᱮ ᱠᱷᱚᱛᱤ ᱛᱟᱯᱮ ᱜᱮᱭᱟ ᱠᱚᱥᱮ ᱪᱮᱫ?
ᱚ ᱵᱟᱵᱨᱮ ᱚᱱᱟ ᱫᱚ ᱞᱟᱹᱭ ᱜᱮ ᱵᱟᱝ ᱦᱩᱭᱩᱜ-ᱟ ᱚᱱᱟ ᱫᱚ ᱱᱚᱜ-ᱚᱭ ᱡᱮ ᱱᱚᱜ-ᱚᱭ ᱛᱚᱞᱟ ᱠᱚ ᱨᱚᱦᱚᱭ ᱠᱟᱫᱟᱞᱮ ᱥᱮ ᱢᱟᱱᱮ ᱦᱳᱭ ᱠᱟᱱᱟ ᱡᱟᱦᱟᱸᱭ ᱠᱟᱹᱴᱤᱡ ᱠᱟᱹᱴᱤᱡ ᱢᱟᱨᱟᱝ ᱧᱚᱜ ᱠᱟᱱᱟ ᱥᱮ, ᱚᱱᱟ ᱫᱚ ᱢᱟᱱᱮ ᱵᱚᱞᱚ ᱞᱮᱱᱠᱷᱟᱱ ᱫᱚ ᱢᱟᱱᱮ ᱞᱟᱜᱟ ᱦᱚᱲ ᱠᱚ ᱠᱟᱹᱴᱤᱡ ᱠᱚ ᱛᱟᱦᱮᱱ ᱜᱮᱭᱟ ᱥᱮ ᱢᱟᱱᱮ ᱵᱟᱠᱚ ᱵᱚᱞᱚ ᱦᱚᱪᱚᱣᱟ ᱜᱮᱭᱟ ᱛᱩᱵᱩ ᱨᱮᱦᱚᱸ ᱢᱟᱱᱮ ᱧᱤᱫᱟᱹ ᱡᱩᱫᱤ ᱦᱤᱡᱩᱜᱟᱭ ᱩᱱᱤ ᱠᱤ ᱢᱟᱱᱮᱢ ᱦᱚᱨᱚᱠᱟᱭᱟ ᱚᱸᱰᱮ, ᱚᱸᱰᱮ ᱠᱤ ᱚᱸᱰᱮ ᱫᱚ ᱵᱟᱢ ᱦᱚᱨᱚᱜ ᱠᱟᱭᱟ ᱦᱟᱸᱜ, ᱩᱱᱤ ᱦᱤᱡᱩᱜᱼ ᱟᱭ ᱢᱟᱱᱮ ᱛᱤᱱᱟᱹᱜ ᱵᱟᱠᱚ ᱡᱚᱢᱟ ᱥᱮ ᱠᱟᱹᱴᱤᱡ ᱱᱚᱥᱴᱚᱭᱟᱠᱚ ᱟᱨᱠᱤ ᱵᱮᱥᱤ ᱧᱚᱜ᱾ ᱦᱤᱡᱩᱜ ᱟᱠᱚ ᱟᱨᱠᱤ ᱢᱟᱱᱮ ᱧᱮᱞ ᱦᱚᱲ ᱠᱚᱢ ᱠᱚ ᱫᱚᱦᱚ ᱟᱠᱟᱫ ᱠᱚᱣᱟ ᱚᱱᱠᱟ ᱟᱨᱠᱤ ᱢᱟᱱᱮ ᱛᱤᱱᱟᱹᱜ ᱵᱟᱠᱚ ᱠᱚ ᱡᱚᱢᱟ ᱠᱟᱹᱴᱤᱡ ᱟᱨᱠᱤ ᱠᱷᱚᱛᱤᱭᱟ ᱠᱚ ᱵᱮᱥᱤ ᱜᱮᱤᱭᱟ ᱟᱨᱠᱤ ᱚᱱᱠᱟ
ᱛᱟᱦᱞᱮ ᱱᱚᱜ ᱚᱚᱭ ᱡᱮ ᱚᱱᱠᱟ ᱠᱚ ᱠᱷᱩᱚᱛᱤ ᱵᱟᱲᱟᱭᱮᱫᱟ ᱦᱮᱸ ᱥᱮ ᱛᱟᱦᱞᱮ ᱟᱯᱮ ᱥᱚᱨᱠᱟᱨ ᱥᱮᱫ ᱛᱚᱠᱷᱚᱱ ᱡᱟᱦᱱᱟᱜ ᱥᱟᱦᱟᱡᱚ ᱠᱚᱯᱮ ᱧᱟᱢ ᱜᱮᱭᱟ ᱥᱮ ᱵᱟᱝ?
ᱦᱮᱸ ᱥᱟᱦᱟᱡᱡᱚ ᱫᱚ ᱧᱟᱢᱚᱜ ᱜᱮᱭᱟ ᱡᱩᱫᱤ ᱠᱷᱚᱛᱤ ᱠᱮᱫ ᱛᱟᱢᱟᱭ ᱟᱢ ᱟᱢ ᱡᱩᱫᱤ ᱵᱟᱢ ᱞᱟᱹᱭᱟ ᱟᱢ ᱞᱟᱹᱭ ᱦᱩᱭᱩᱜ ᱛᱟᱢᱟ ᱱᱚᱣᱟ ᱱᱚᱣᱟ ᱠᱚ ᱠᱷᱚᱛᱤᱭ ᱠᱟᱱᱟ ᱴᱷᱤᱠ ᱜᱮᱭᱟ, ᱱᱚᱝᱠᱟ ᱱᱚᱝᱠᱟ ᱟᱢ ᱚᱱᱠᱟ ᱱᱚᱨᱢᱟᱞᱤ ᱞᱟᱹᱭ ᱛᱮᱫᱚ ᱵᱟᱠᱚ ᱟᱸᱪᱚᱱ ᱜᱮᱭᱟ ᱴᱷᱤᱠᱜᱮᱭᱟ ᱟᱢ ᱠᱟᱹᱴᱤᱡ ᱡᱳᱨ ᱧᱚᱜ ᱡᱩᱫᱤ ᱡᱩᱫᱤ ᱵᱟᱢ ᱨᱚᱲᱟ ᱛᱟᱦᱞᱮ ᱩᱱᱟᱹᱜ ᱵᱟᱠᱚ ᱜᱮᱨᱟᱡᱚᱣᱟᱜ ᱛᱟᱢᱟ, ᱢᱟᱱᱮ ᱟᱵᱚ ᱦᱚᱲ ᱠᱚᱜᱮ ᱢᱮᱱᱟᱜ ᱠᱚᱣᱟ ᱥᱮ ᱢᱟᱱᱮ ᱠᱟᱹᱴᱤᱡ ᱟᱹᱰᱤ ᱵᱮᱥᱤ ᱧᱚᱜ ᱠᱚ ᱵᱷᱚᱫᱨᱚ ᱧᱚᱜ ᱜᱮᱭᱟ᱾ ᱟᱨ ᱞᱟᱹᱭ ᱦᱚᱸ ᱵᱟᱠᱚ ᱞᱟᱹᱭ ᱵᱟᱲᱟᱭ ᱜᱮᱭᱟ ᱴᱷᱤᱠ ᱜᱮᱭᱟ ᱮᱴᱟᱜ ᱡᱟᱹᱛ ᱞᱮᱠᱟ ᱫᱚ, ᱵᱟᱝ ᱥᱮ? ᱮᱴᱟᱜ ᱡᱟᱹᱛ ᱞᱮᱠᱟ ᱫᱚ ᱨᱚᱲ ᱦᱚᱸ ᱵᱟᱠᱚ ᱨᱚᱲᱟ ᱟᱨ ᱞᱟᱹᱭ ᱦᱚᱸ ᱵᱟᱠᱚ ᱞᱟᱹᱭ ᱜᱮᱭᱟ,
ᱦᱳᱭ ᱢᱟᱱᱮ ᱥᱟᱱᱛᱟᱲ ᱫᱚ ᱟᱹᱰᱤ ᱵᱮᱥᱤ ᱵᱚᱱ ᱞᱟᱡᱟᱜ ᱜᱮᱭᱟ ᱞᱟᱡ
ᱟᱹᱰᱤ ᱵᱮᱥᱤ ᱢᱟᱱᱮ ᱟᱹᱰᱤ ᱵᱮᱥᱤ ᱵᱷᱚᱫᱨᱚᱛᱟ ᱢᱮᱱᱟᱜ ᱛᱟᱠᱚᱣᱟ ᱴᱷᱤᱠᱜᱮᱭᱟ, ᱢᱟᱱᱮ ᱡᱟᱦᱟᱱᱟᱜ ᱵᱟᱹᱲᱤᱡ ᱦᱩᱭᱩᱜ ᱨᱮᱦᱚᱸ ᱢᱟᱱᱮ ᱩᱱᱟᱹᱜ ᱜᱨᱟᱡᱽᱡᱚ ᱜᱮ ᱵᱟᱠᱚ ᱜᱨᱟᱡᱽᱡᱚᱣᱟᱜ-ᱟ ᱚᱱᱠᱟ ᱟᱨᱠᱤ ᱟᱵᱚ ᱟᱵᱚ ᱦᱚᱲ ᱫᱚ ᱟᱨᱠᱤ, ᱱᱮᱭᱚ ᱟᱰᱤ ᱫᱚᱭᱟᱞᱚ ᱦᱚᱲ ᱞᱮᱭ ᱜᱟᱱᱚᱜᱼᱟ ᱟᱨᱠᱤ ᱴᱷᱤᱠ ᱜᱮᱭᱟ ᱟᱫᱚ ᱦᱮᱸ ᱢᱟᱱᱮ ᱟᱵᱤᱱ ᱡᱟ ᱵᱤᱱ ᱞᱮ ᱠᱮᱫᱟ ᱠᱷᱚᱛᱤ ᱯᱩᱨᱚᱱ ᱦᱮᱸ ᱮᱢᱚᱜ ᱜᱮᱭᱟ ᱠᱚ ᱢᱟᱱᱮ ᱚᱝᱠᱟ ᱧᱚᱜ ᱟᱢ ᱡᱮᱢᱚᱱ ᱪᱟᱯ ᱧᱚᱜ ᱩᱱᱤ ᱯᱷᱚᱨᱮᱥ ᱴᱟᱨ ᱨᱮᱱ ᱡᱟᱦᱟᱸᱭ ᱦᱚᱲ ᱠᱚ ᱢᱮᱱᱟᱜ ᱠᱚᱣᱟ ᱥᱮ ᱩᱱᱠᱩ ᱫᱚ ᱯᱷᱚᱨᱮᱥᱴᱟᱨ ᱦᱮ ᱯᱷᱚᱨᱮᱥᱴᱟᱨ ᱨᱮᱱ ᱦᱚᱲ ᱜᱮᱛᱚ ᱞᱮᱭ ᱦᱩᱭᱩᱜ ᱛᱟᱢᱟ ᱥᱮ ᱩᱱᱤ ᱟᱢ ᱡᱟᱦᱟᱭ ᱢᱟᱱᱮ ᱦᱮᱰ ᱢᱮᱱᱟᱭᱟ ᱩᱱᱤ ᱴᱷᱮᱱ ᱟᱢ ᱞᱮᱭ ᱦᱩᱭᱩᱜ ᱛᱟᱢᱟ ᱩᱱᱤ ᱧᱮᱞ ᱛᱟᱢᱟᱭ ᱛᱟᱨᱯᱚᱨ ᱟᱢ ᱫᱚᱨᱠᱥᱛᱚ ᱠᱚ ᱮᱢᱟᱭᱟ ᱟᱢ ᱪᱤᱠᱟ ᱟᱨ ᱠᱤ ᱫᱟᱵᱤᱭᱟᱢ ᱚᱱᱠᱟ ᱟᱨᱠᱤ ᱮᱢ ᱮᱢᱚᱜ ᱟᱠᱚ ᱟᱨᱠᱤ
ᱟᱪᱷᱟ
ᱚᱝᱠᱟ ᱠᱷᱚᱛᱤ ᱯᱩᱨᱚᱱᱟ ᱟᱨ ᱠᱤ ᱦᱮ ᱟᱨ ᱧᱮᱞ ᱞᱟᱹᱜᱤᱫ ᱦᱚᱲ ᱠᱚᱦᱚ ᱢᱮᱱᱟᱜ ᱠᱚᱣᱟ ᱛᱚ
ᱟᱪᱷᱟ ᱚᱱᱠᱟᱱ ᱵᱮᱯᱟᱨ ᱠᱟᱱᱟ
ᱦᱮ ᱛᱚ ᱦᱮ ᱚᱱᱠᱟᱱᱟᱜ ᱟᱨᱠᱤ
ᱦᱮ ᱛᱚ ᱟᱯᱮ ᱥᱮ ᱜᱮ ᱪᱮᱞᱮ ᱢᱟᱱᱮ ᱚᱱᱠᱟᱱ ᱵᱚᱛᱚᱨᱟᱱ ᱡᱤᱭᱟᱹᱞᱤ ᱠᱚ ᱪᱤᱞᱤ ᱠᱚ ᱢᱮᱱᱟᱜ ᱠᱚᱣᱟ
ᱟᱞᱮ ᱥᱮᱫ ᱫᱚ ᱵᱤᱨ ᱢᱮᱱᱟᱜ ᱨᱮᱦᱚᱸ ᱟᱞᱮ ᱥᱮᱫ ᱫᱚ ᱚᱝᱠᱟ ᱦᱟᱛᱤ ᱠᱚ ᱩᱛᱯᱟᱛ ᱠᱚᱫᱚ ᱵᱟᱱᱩᱜ ᱟᱞᱮ ᱥᱮᱫ ᱫᱚ ᱦᱟᱛᱤ ᱠᱩᱞ ᱵᱟᱱᱟᱢ ᱠᱚᱣᱟ ᱩᱛᱯᱟᱛ ᱠᱚᱫᱚ ᱵᱟᱱᱩᱜ ᱟᱞᱮ ᱥᱮᱫ ᱵᱤᱨ ᱢᱮᱱᱟᱜ ᱨᱮᱦᱚ
ᱟᱪᱷᱟ ᱟᱪᱷᱟ ᱛᱟᱦᱞᱮ ᱛᱚ ᱱᱟᱯᱟᱭ ᱜᱮᱛᱚ ᱟᱞᱮ ᱥᱮᱫ ᱫᱚ ᱡᱮᱢᱚᱱ ᱢᱟᱱᱮ ᱠᱟᱹᱴᱤᱡ ᱵᱚᱛᱚᱨᱟᱱ ᱜᱮ ᱟᱯᱮ ᱥᱮᱫ ᱫᱚ ᱟᱞᱮ ᱥᱮᱫ ᱠᱷᱚᱱᱟᱜ ᱫᱚ ᱠᱟᱹ ᱟᱹᱰᱤ ᱱᱟᱯᱟᱭ ᱜᱮ ᱵᱤᱨ ᱛᱟᱦᱮᱱ